ᱜᱚᱝᱠᱮ ᱡᱚᱦᱟᱨ ᱦᱮᱸ ᱡᱮᱴᱟ ᱢᱮᱱᱮᱫ ᱠᱟᱱ ᱛᱟᱦᱮᱱ ᱡᱟᱦᱟᱸ ᱫᱚ ᱦᱩᱭᱩᱜ ᱠᱟᱱᱟ ᱱᱚᱜᱼᱚᱭ ᱛᱤᱨᱭᱳ ᱠᱚᱦᱚᱸ ᱚᱨᱚᱝ ᱜᱤᱧ ᱚᱨᱚᱝ ᱫᱚ ᱟᱫᱚ ᱥᱮᱫᱟᱭ ᱫᱚᱧ ᱚᱨᱚᱝ ᱮᱫ ᱛᱟᱦᱮᱸᱫ ᱱᱟᱦᱟᱜ ᱱᱚᱜ-ᱚᱭ ᱵᱮᱵᱽᱥᱟ ᱠᱚᱨᱮ ᱡᱚᱯᱲᱟᱣ ᱠᱟᱛᱮ ᱛᱮ ᱵᱟᱝ ᱟᱫᱚ ᱚᱱᱟ ᱠᱚᱨᱮ ᱥᱚᱢᱚᱭ ᱵᱟᱝ ᱧᱟᱢᱚᱜ ᱜᱮᱭᱟ ᱛᱚᱵᱮ ᱤᱧᱨᱮᱱ ᱦᱟᱛᱚᱢ ᱠᱩᱢᱟᱹᱝ ᱠᱚ ᱥᱮ ᱛᱮᱭᱟᱝ ᱛᱟᱠᱚ ᱠᱚ ᱞᱟᱹᱭ ᱜᱮᱭᱟ ᱜᱚᱲᱚᱢ ᱦᱟᱲᱟᱢ ᱛᱟᱠᱚ ᱞᱟᱹᱭ ᱜᱮᱭᱟ ᱮᱭᱟ ᱱᱚᱣᱟ ᱠᱚ ᱡᱩᱫᱤᱢ ᱥᱮᱸᱲᱟᱭ ᱠᱷᱟᱱ ᱫᱚ ᱦᱮᱸ ᱵᱷᱟᱹᱜᱤ ᱞᱮᱠᱟᱛᱮ ᱟᱢ ᱫᱚ ᱫᱷᱮᱱ ᱮᱢᱚᱜ ᱦᱩᱭᱩᱜ ᱛᱟᱢᱟ ᱡᱮᱞᱮᱠᱟ ᱟᱢᱢᱟ ᱟᱢᱟᱜ ᱵᱮᱵᱽᱥᱟ ᱨᱮ ᱟᱢᱟᱜ ᱫᱷᱮᱭᱟᱱᱮᱢ ᱮᱢᱟᱜ ᱠᱟᱱᱟ ᱴᱷᱤᱠ ᱚᱱᱠᱟᱜᱮ ᱱᱚᱣᱟ ᱥᱩᱡᱽ ᱫᱷᱮᱭᱟᱱᱮᱢ ᱮᱢᱟ ᱛᱚᱵᱮ ᱟᱹᱱᱤᱡ ᱥᱮ ᱱᱚᱸᱰᱮ ᱠᱷᱚᱡ-ᱮᱢ ᱥᱮᱸᱲᱟ ᱫᱟᱲᱮᱭᱟᱜᱼᱟ
ᱦᱮᱸ ᱦᱳᱭ ᱦᱳᱭ
ᱠᱚᱫᱚ ᱠᱚ ᱞᱟᱹᱭ ᱜᱮᱭᱟ ᱡᱟᱦᱟᱸ ᱫᱚ ᱵᱷᱚᱠᱛᱤ ᱚᱱᱟ ᱵᱷᱚᱠᱛᱤ ᱡᱩᱫᱤ ᱵᱟᱝ ᱛᱟᱦᱮᱱᱟ ᱛᱟᱢ ᱠᱷᱟᱱ ᱱᱚᱣᱟ ᱠᱚᱫᱚ ᱵᱟᱢ ᱥᱮᱸᱲᱟ ᱫᱟᱲᱮᱭᱟᱜᱼᱟ ᱦᱩᱸ
ᱥᱟᱱᱟᱢ ᱜᱮᱥᱮ ᱡᱟᱦᱟᱸ ᱡᱤᱱᱤᱥ ᱨᱮᱭᱟᱜ ᱫᱩᱞᱟᱹᱲ ᱵᱟᱝ ᱛᱟᱦᱮᱱᱟ ᱚᱱᱟ ᱡᱤᱱᱤᱥ ᱫᱚ ᱵᱟᱝ ᱦᱩᱭᱩᱜᱼᱟ ᱦᱩᱸ, ᱦᱩᱸ ᱛᱟᱦᱚᱞᱮ ᱦᱚᱞᱟ ᱱᱟᱜ ᱦᱚᱞᱟ ᱢᱟᱫᱷᱮᱨ ᱨᱟᱜ ᱡᱤᱱᱤᱥ ᱦᱩᱭᱩᱜ ᱟᱥᱮ ᱯᱮ ᱦᱚᱲ ᱵᱷᱟᱜᱮ ᱴᱷᱤᱠ ᱚᱷᱟ ᱵᱟᱨ ᱠᱤᱢᱤ ᱵᱟᱝ ᱛᱟᱲᱟᱢ ᱦᱩᱭᱩᱜᱼᱟ᱾ ᱩᱱ ᱦᱤᱞᱚᱜ ᱱᱟᱭᱮᱴᱨᱮ ᱟᱨ ᱱᱩᱠᱤᱱ ᱜᱮ ᱛᱟᱲᱟᱢ ᱦᱩᱭᱱᱟ᱾
ᱦᱩᱸ
ᱡᱮ ᱢᱤᱫᱴᱟᱝ ᱧᱮᱞ ᱨᱮᱱᱟᱜ ᱱᱟᱣᱟ ᱡᱤᱱᱤᱥ ᱧᱮᱞ ᱨᱮᱱᱟᱜ ᱥᱮ ᱩᱱᱟᱹᱜ ᱦᱚᱲ ᱢᱤᱫᱴᱟᱝ ᱨᱟᱹᱥᱠᱟᱹ ᱦᱮᱸ ᱢᱟᱱᱮ ᱥᱟᱱᱟᱢ ᱡᱤᱱᱤᱥ ᱡᱟᱦᱟᱱᱟᱜ ᱠᱟᱹᱢᱤ ᱨᱮᱜᱮ ᱟᱵᱚ, ᱨᱟᱹᱥᱠᱟᱹ ᱥᱮ ᱫᱩᱞᱟᱹᱲ ᱵᱟᱝ ᱛᱟᱦᱮᱸ ᱦᱩᱭ ᱩᱛᱟᱹᱨ ᱞᱮᱱᱠᱷᱟᱱ ᱵᱟᱝ ᱦᱩᱭ ᱠᱚᱜᱼᱟ,
ᱮᱠᱫᱚᱢ ᱮᱠᱫᱚᱢ,
ᱦᱩᱸ
ᱦᱩᱸ ᱟᱨ ᱜᱚᱝᱠᱮ ᱛᱟᱞᱚᱞᱮ ᱡᱚᱢ ᱵᱟᱲᱟ ᱠᱚᱫᱚ ᱦᱩᱭᱱᱟ ᱥᱮ ᱟᱹᱣᱨᱤ?
ᱦᱳᱭ ᱡᱚᱢ ᱠᱚᱫᱚ ᱦᱩᱭ ᱟᱠᱟᱱ ᱜᱮᱭᱟ ᱦᱟᱸᱜ ᱮ ᱱᱟᱥᱛᱟ ᱠᱚᱫᱚ, ᱯᱤᱴᱷᱟᱹ ᱠᱚᱫᱚ ᱡᱚᱢ ᱵᱟᱲᱟ ᱦᱩᱭ ᱟᱠᱟᱱ ᱜᱮᱭᱟ ᱟᱫᱚ ᱦᱚᱸᱜᱼᱚᱭ ᱤᱧᱦᱚᱸ ᱠᱟᱹᱴᱤᱡ ᱵᱮᱵᱥᱟᱧ ᱩᱰᱝᱠᱚᱜᱼᱟ ᱢᱮᱱᱛᱮ ᱦᱮᱸ ᱦᱚᱜ ᱚᱸᱭ ᱨᱤᱢᱤᱞ ᱟᱠᱟᱫᱟᱭ ᱟᱫᱚ ᱫᱮᱠᱦᱤ, ᱯᱷᱟᱸᱠ ᱧᱚᱜ ᱞᱮ ᱠᱷᱟᱱ ᱛᱟᱦᱚᱞᱮ ᱠᱷᱟᱱ ᱫᱚ ᱠᱟᱹᱴᱤᱡ ᱵᱮᱲᱟ ᱧᱚᱜ ᱠᱟᱛᱮᱫ, ᱡᱩᱫᱤ ᱵᱟᱭ ᱫᱟᱜᱽ ᱠᱷᱟᱱ ᱚᱱᱠᱟ ᱟᱵᱚᱣᱟᱜ ᱤᱧ ᱟᱫᱩᱧ ᱵᱩᱡᱷᱟᱹᱣ ᱠᱦᱟᱱ ᱫᱚ ᱛᱟᱦᱚᱞᱮ ᱵᱮᱱ, ᱩᱰᱩᱝᱚᱜᱼᱟ ᱦᱟᱸᱜ ᱵᱮᱵᱽᱥᱟ ᱱᱷᱟᱜ ᱟᱨ ᱵᱟᱠᱷᱟᱡ ᱫᱚ ᱛᱮᱦᱤᱧ ᱫᱚ ᱟᱨᱦᱚᱸ ᱚᱱᱠᱟ ᱜᱮᱭᱟ᱾
ᱜᱚᱝᱠᱮ ᱚᱠᱟᱢ ᱞᱟᱹᱭ ᱠᱮᱫᱼᱟ ᱵᱩᱨᱩ ᱵᱚᱨᱫᱷᱚᱢᱟᱱ,
ᱦᱮᱸ ᱦᱮᱸ ᱤᱧ ᱫᱚ ᱯᱩᱨᱩᱵ ᱵᱚᱨᱫᱷᱚᱢᱟᱱ᱾
ᱦᱩᱸ, ᱚᱱᱛᱮ ᱢᱤᱫᱵᱚᱪᱷᱚᱨ ᱜᱚᱝᱠᱮ ᱪᱟᱞᱟᱣ ᱦᱩᱭ ᱞᱮᱱᱟ ᱚᱱᱛᱮ ᱨᱮ ᱯᱮᱲᱟ ᱠᱚ ᱢᱮᱱᱟᱜ ᱠᱚᱣᱟ ᱚᱱᱠᱟ ᱫᱤᱫᱤ ᱢᱮᱱᱟᱭᱟ᱾
ᱦᱩᱸ ᱯᱩᱨᱵᱚ ᱵᱚᱨᱫᱷᱚᱢᱟᱱ ᱚᱠᱟᱨᱮᱪᱚᱝ?
ᱢᱟᱱᱮ ᱪᱮᱫ ᱤᱱᱠᱟᱥ ᱥᱮ ᱤᱱᱫᱟᱥ ᱚᱱᱠᱟ ᱧᱩᱛᱩᱢᱟᱱ ᱢᱤᱫᱴᱟᱝ ᱡᱟᱭᱜᱟ ᱛᱟᱦᱮᱸ ᱠᱟᱱᱟ᱾
ᱤᱱᱫᱟᱥ ᱚᱻ ᱦᱮᱸ ᱢᱮᱱᱟᱜ ᱜᱮᱭᱟ ᱟᱞᱮ ᱠᱷᱚᱱ ᱫᱚ ᱚᱵᱚᱡᱤᱴ᱾ ᱟᱞᱮᱫᱚ ᱯᱩᱨᱵᱚ ᱵᱚᱨᱫᱷᱚᱢᱟᱱ ᱩᱛᱛᱚᱨ᱾
ᱚ ᱚᱻ ᱚᱱᱮ ᱚᱱᱮ ᱤᱱᱫᱟᱥ ᱚᱸᱰᱮ ᱪᱟᱞᱟᱣ ᱦᱩᱭ ᱞᱮᱱᱟ ᱟᱹᱰᱤ ᱞᱟᱦᱟ ᱧᱚᱜ ᱨᱮᱜᱮ᱾
ᱵᱮᱥᱤ ᱫᱚ ᱵᱟᱝ ᱥᱟᱺᱜᱤᱧᱟ ᱳᱭ ᱢᱚᱴᱟᱢᱩᱴᱤ ᱵᱚᱨᱫᱷᱚᱢᱟᱱ ᱴᱟᱣᱩᱢᱱ ᱠᱷᱚᱱᱟᱜ, ᱵᱩᱥᱛᱮ ᱟᱫᱷᱟ ᱜᱷᱚᱱᱴᱟ ᱜᱟᱱ ᱟᱨ ᱴᱨᱮᱹᱱ ᱛᱮ ᱦᱚᱭᱛᱚ ᱯᱚᱱᱨᱚ ᱢᱤᱱᱤᱴ ᱜᱟᱱ ᱤᱱᱠᱟᱹᱜᱮ᱾ ᱟᱫᱚ ᱡᱳᱜᱟᱡᱳᱜᱽ ᱵᱮᱵᱚᱥᱛᱷᱟ ᱫᱚ ᱟᱞᱮ ᱴᱷᱮᱱ ᱫᱚ ᱠᱷᱩᱵ ᱱᱟᱯᱟᱭ ᱜᱮᱭᱟ᱾
ᱦᱮᱸᱻ
ᱴᱨᱮᱱ ᱨᱮᱱᱟᱜ ᱦᱚᱸ ᱚᱵᱚᱥᱛᱟ ᱢᱮᱱᱟᱜᱼᱟ ᱥᱮ ᱵᱳᱚᱥ ᱨᱮᱭᱟᱜ ᱦᱚᱸ ᱚᱵᱚᱥᱛᱟ ᱢᱮᱱᱟᱜᱼᱟ᱾
ᱦᱩᱸ ᱚᱱᱰᱮ ᱦᱳ ᱴᱨᱮᱱ ᱛᱤᱜᱮ ᱪᱟᱞᱟᱣ ᱦᱩᱭᱞᱤᱱᱟ ᱱᱤᱭᱟᱹ ᱯᱚᱨᱡᱚᱱᱛᱚ, ᱪᱮᱫ ᱠᱚᱨᱮ ᱠᱚ ᱵᱟᱞᱤᱧ ᱫᱟᱨ ᱥᱮ ᱪᱮᱫ ᱵᱟᱹᱞᱤᱧ ᱫᱟᱨ ᱪᱮ ᱪᱮᱫ ᱫᱤᱥᱟᱹ ᱵᱟᱝ ᱦᱤᱡᱩᱜ ᱠᱟᱱᱟ ᱥᱚᱴᱷᱤᱠ᱾
ᱟᱨ ᱛᱟᱦᱚᱞᱮ ᱚᱞᱚᱜ ᱯᱟᱲᱦᱟᱜ ᱫᱚ ᱛᱤᱱᱟᱹᱜ ᱥᱟᱺᱜᱤᱧ?
ᱦᱩᱸᱻ ᱚᱞᱚᱜ ᱯᱟᱲᱦᱟᱣ ᱜᱚᱝᱠᱮ ᱱᱮᱥ ᱥᱟᱱᱛᱦᱟᱞᱤ ᱛᱮᱜᱮ ᱮ ᱢᱮ ᱫᱚ, ᱯᱩᱨᱟᱹᱣ ᱦᱩᱭᱮᱱᱟ᱾
ᱵᱟ ᱟᱹᱰᱤ ᱜᱚᱨᱚᱚᱡᱟᱱ ᱠᱟ -ᱛᱷᱟ ᱟᱹᱰᱤ ᱜᱟᱱᱚᱝ ᱟᱹᱰᱤ ᱱᱟᱯᱟᱭ ᱠᱟᱛᱷᱟᱢ ᱞᱟᱹᱭ ᱟᱹᱫᱤᱧᱟ ᱟᱫᱚ, ᱡᱟᱭᱦᱳᱠ ᱜᱚᱝᱠᱮ ᱱᱚᱣᱟ ᱟᱵᱚ ᱥᱟᱱᱛᱦᱟᱞᱤ ᱛᱮ ᱮᱢᱮᱢ ᱠᱚᱨᱟᱣ ᱠᱮᱫᱟ ᱱᱤᱭᱟᱹ ᱫᱚ ᱟᱹᱰᱤ ᱜᱚᱨᱚᱵᱽ ᱨᱮᱭᱟᱜ ᱠᱟᱛᱷᱟ ᱠᱟᱱᱟ᱾ ᱠᱟᱱᱟ ᱟᱵᱚᱣᱟᱜ ᱡᱟᱱᱟᱢ ᱟᱲᱟᱝ ᱛᱮ ᱚᱞᱚᱜ ᱯᱟᱲᱦᱟᱣ ᱦᱩᱭᱩᱜᱚᱜ ᱠᱟᱱᱟ ᱥᱮ ᱞᱟᱦᱟ ᱪᱟᱞᱟᱜ ᱠᱟᱱᱟ ᱟᱹᱰᱤ ᱱᱟᱯᱟᱭ᱾
ᱟᱹᱰᱤ ᱱᱟᱯᱟᱭ ᱜᱮ ᱵᱩᱡᱩᱜ ᱠᱟᱱᱟ ᱱᱮᱦᱚᱨ ᱦᱚᱸ ᱯᱟᱲᱦᱟᱣ ᱠᱟᱛᱮᱫ ᱟᱹᱰᱤ ᱵᱷᱟᱜᱤ ᱵᱩᱡᱩᱜ ᱠᱟᱱᱟ ᱟᱵᱚ ᱦᱟᱯᱲᱟᱢ ᱠᱚᱣᱟᱜ, ᱠᱟᱛᱷᱟ ᱥᱮ ᱯᱟᱹᱦᱤᱞ ᱵᱤᱫᱟᱹᱞ ᱚᱠᱟᱞ ᱞᱮᱠᱟ ᱛᱟᱦᱮᱸ ᱠᱟᱱᱟ ᱱᱤᱛᱚᱜ ᱚᱠᱟ ᱞᱮᱠᱟ ᱢᱤᱫᱴᱟᱹᱜ ᱧᱮᱞᱚᱜᱚᱜ ᱠᱟᱱᱟ ᱥᱟᱱᱟᱢ ᱞᱮᱠᱟᱱ ᱡᱤᱱᱤᱥ ᱠᱚᱜᱮ
ᱱᱤᱛᱚᱜ ᱧᱮᱞ ᱧᱟᱢᱚᱜ ᱠᱟᱱᱟ, ᱟᱹᱰᱤ ᱢᱚᱸᱡᱽ ᱯᱟᱲᱦᱟᱣ ᱠᱟᱛᱮᱫ ᱦᱚᱸ ᱵᱩᱡᱷᱟᱹᱜ ᱠᱟᱱᱟ ᱥᱮᱫᱟᱭ ᱠᱟᱹᱦᱱᱤ ᱠᱚ,
ᱦᱳᱭ ᱟᱫᱚ ᱤᱧ ᱦᱚᱸ ᱜᱚᱝᱠᱮ ᱱᱚᱣᱟ ᱫᱚ ᱮᱠᱷᱚᱱ ᱱᱚᱜᱼ ᱱᱚᱣᱟ ᱠᱚᱞᱮᱡᱽ ᱠᱚᱨᱮ ᱥᱮ ᱭᱩᱱᱤᱣᱟᱹᱨᱥ ᱴᱤ ᱠᱚᱨᱮ ᱫᱚ ᱮᱠᱷᱚᱱᱳ ᱵᱟᱹᱧ ᱯᱟᱲᱦᱟᱣ ᱠᱟᱫᱟ ᱟᱵᱚ ᱡᱟᱱᱟᱢ ᱟᱲᱟᱝ ᱛᱮᱫᱚ ᱠᱟᱨᱚᱱ ᱦᱟᱱ ᱯᱨᱚᱛᱷᱚᱢ ᱡᱟᱦᱟᱸ ᱮᱛᱚᱦᱚᱵ ᱞᱮᱱᱟ ᱢᱚᱴᱟᱢᱩᱴᱤ ᱯᱨᱚᱛᱷᱚᱢ ᱵᱚᱞᱛᱮ ᱟᱡ ᱠᱷᱚᱱᱟᱜ ᱯᱟᱥᱮᱡ ᱫᱚᱥ ᱵᱟᱨᱚ ᱵᱚᱪᱷᱚᱨ ᱞᱟᱦᱟᱨᱮ ᱢᱤᱫᱴᱮᱱ ᱥᱚᱝᱥᱛᱷᱟ ᱢᱟᱫᱽᱫᱷᱚᱢ ᱛᱮ ᱛᱮᱜᱮ ᱱᱚᱣᱟ ᱫᱚ ᱯᱟᱲᱦᱟᱣ ᱦᱚᱪᱚ ᱦᱩᱭᱩᱜ ᱠᱟᱱ ᱛᱟᱦᱮᱱᱟ ᱛᱚ ᱩᱱᱫᱚ ᱯᱨᱟᱭᱢᱟᱹᱨᱤ ᱨᱮᱦᱚᱸ ᱵᱟᱝ ᱮᱛᱚᱦᱚᱵ ᱠᱟᱱ ᱛᱟᱦᱮᱱᱟ ᱥ ᱥᱮ ᱦᱟᱭ ᱤᱥᱠᱩᱞ ᱨᱮᱦᱚᱸ ᱵᱟᱝ ᱮᱛᱚᱦᱚᱵ ᱠᱟᱱ ᱛᱟᱦᱮᱱᱟ ᱥᱮ ᱠᱚᱞᱮᱡᱽ ᱨᱮᱦᱚᱸ ᱵᱟᱝ ᱮᱛᱚᱦᱚᱵ ᱠᱟᱱ ᱛᱟᱦᱮᱱᱟ ᱩᱱ ᱨᱮᱭᱟᱜ ᱠᱟᱛᱷᱟᱧ ᱞᱟᱹᱭ ᱞᱮᱼᱟ ᱱᱚᱣᱟ ᱫᱚ ᱡᱟᱦᱟᱸ ᱫᱚ ᱥᱚᱝᱥᱛᱷᱟ ᱢᱟᱫᱽᱫᱷᱚᱢ ᱛᱮ ᱟᱞᱮ ᱞᱮ ᱯᱟᱲᱦᱟᱣᱮᱫ ᱠᱚ ᱛᱟᱦᱮᱸᱫ, ᱤᱧ ᱯᱨᱟᱭ ᱚᱸᱰᱮ ᱪᱷᱚᱭ ᱥᱟᱛ ᱵᱚᱪᱷᱚᱨ ᱫᱷᱩᱨᱮ ᱤᱧ ᱱᱤᱡᱮᱜ ᱜᱤᱧ ᱯᱟᱲᱦᱟᱣ ᱠᱟᱫ ᱠᱚᱣᱟ ᱤᱧᱡᱤᱱᱤᱭᱟᱨ ᱥᱚᱝᱥᱛᱷᱟ ᱨᱤᱧ ᱦᱮᱰᱤᱧ ᱛᱟᱦᱮᱸ ᱞᱮᱱᱟ ᱤᱧ ᱪᱟᱞᱟᱣ ᱠᱟᱱᱟ ᱛᱟᱦᱮᱸᱜ ᱤᱧ ᱜᱮ ᱢᱟᱪᱮᱫ ᱠᱚᱧ ᱵᱷᱮᱡᱟᱭᱮᱫ ᱠᱚ ᱛᱟᱦᱮᱸᱫ ᱾
ᱦᱢ ᱟᱞᱮ ᱱᱚᱰᱮ ᱵᱟᱸᱠᱩᱲᱟ ᱨᱮᱦᱚᱸ ᱦᱮᱸ ᱦᱮᱸ ᱜᱚᱝ
ᱠᱚ ᱞᱟᱹᱭᱟ ᱜᱚᱝᱠᱮ ᱚᱱᱮ ᱚᱱᱟ ᱠᱚ ᱞᱟᱹᱭᱟ ᱟᱫᱚ, ᱡᱮ ᱛᱚᱠᱷᱚᱱ ᱛᱚ ᱥᱩᱨᱩᱼᱟᱫ ᱛᱚ ᱠᱚᱱᱮ ᱵᱮᱵᱟᱹᱥᱛᱷᱟ ᱠᱚᱦᱚᱸ ᱵᱟᱝ ᱛᱟᱦᱮᱸ ᱞᱮᱱᱟ ᱚᱱᱠᱟ ᱵᱟᱹᱫ ᱠᱟᱹᱢᱤ ᱠᱷᱚᱱᱟᱜ ᱜᱮ ᱟᱫᱚ ᱡᱚᱛᱚᱴᱟᱜ ᱤᱧ ᱫᱟᱨᱮ ᱟᱠᱟᱣᱫᱟ ᱛᱚᱛᱚᱴᱟᱜ ᱟᱨᱠᱤᱧ ᱪᱟᱞᱟᱣ ᱟᱠᱟᱫᱟ ᱥᱮᱧ ᱥᱤᱠᱷᱱᱟᱹᱛ ᱦᱚᱪᱚ ᱟᱠᱟᱼᱜ ᱠᱚᱣᱟ ᱛᱚᱵᱮ ᱠᱟᱛᱷᱟ ᱨᱮᱠᱚ ᱞᱟᱹᱭᱟ ᱡᱮ ᱟᱵᱚ ᱡᱮ ᱱᱚᱜᱼᱚᱭ ᱡᱮ ᱢᱤᱫ ᱵᱤᱛᱟᱹ ᱞᱟᱡ ᱦᱮᱸ ᱢᱤᱫ ᱵᱤᱛᱟᱹ ᱞᱟᱡ ᱛᱚ ᱟᱨ ᱵᱟᱝ ᱯᱮᱨᱮᱡᱚᱜ ᱠᱟᱱ ᱛᱟᱵᱚᱱᱟ ᱚᱱᱟ ᱥᱚᱝᱥᱛᱷᱟ ᱢᱟᱫᱽᱫᱷᱚᱢ ᱛᱮ ᱛᱚ ᱚᱸᱰᱮ ᱠᱷᱚᱱᱟᱜ ᱵᱟᱨ ᱯᱚᱭᱥᱟ ᱦᱚᱸᱛᱚ ᱵᱟᱝ ᱧᱟᱢᱚᱜ ᱠᱟᱱ ᱛᱟᱦᱮ ᱡᱟᱦᱟᱸ ᱫᱚ ᱱᱤᱡᱮᱨᱟᱜ ᱮᱸ ᱱᱤᱡᱮᱨᱟᱜ ᱥᱟᱶ-ᱥᱟᱶᱛᱮ ᱚᱲᱟᱜ ᱨᱮᱱ ᱵᱮᱥᱤ ᱵᱟᱝ ᱨᱮᱦᱚᱸ ᱮᱨᱟᱼᱩᱨᱩᱣᱟᱜ ᱞᱟᱡ ᱡᱮᱢᱚᱱᱮᱢ ᱟᱹᱥᱩᱞ ᱱᱚᱝᱠᱟᱱᱟᱜ ᱠᱤᱪᱷᱩ ᱦᱚᱸ ᱛᱚ ᱵᱟᱝ ᱦᱤᱡᱩᱜ ᱠᱟᱱ ᱛᱟᱦᱮᱱᱟ ᱥᱮ, ᱟᱫᱚ ᱩᱱ ᱚᱠᱛᱚ ᱜᱮ ᱢᱤᱫᱴᱮᱱ ᱠᱟᱛᱷᱟ ᱜᱤᱧ ᱵᱩᱡᱷᱟᱹᱣ ᱠᱮᱫᱟ ᱡᱮ ᱟᱵ ᱟᱵᱚᱣᱟᱜ ᱥᱚᱢᱟᱡᱽ ᱡᱚᱠᱷᱚᱱ ᱜᱮ ᱥᱚᱢᱟᱡᱽ ᱥᱩᱥᱟᱹᱨ ᱡᱚᱠᱷᱚᱱ ᱥᱮ ᱥᱚᱢᱟᱡᱽ ᱨᱮ ᱡᱚᱠᱷᱚᱱᱮᱢ ᱠᱟᱹᱢᱤᱭᱟ ᱦᱮᱸ ᱱᱤᱡᱮᱨ ᱢᱚᱫᱽᱫᱮ ᱵᱷᱟᱜᱤ ᱞᱮᱠᱟᱛᱮ ᱟᱢ ᱠᱮᱴᱮᱡᱚᱜ ᱢᱮ ᱦᱩᱭ ᱫᱟᱲᱮᱭᱟᱜᱼᱟ ᱴᱟᱠᱟ ᱯᱚᱭᱥᱟ ᱫᱤᱠ ᱛᱷᱮᱠᱮ ᱯᱷᱟᱭᱱᱟᱱᱥᱟᱞ ᱛᱷᱮᱠᱮ ᱦᱩᱭ ᱫᱟᱲᱮᱭᱟᱜᱼᱟ ᱟᱢᱟᱜ ᱢᱤᱫᱴᱮᱱ ᱢᱮᱱᱴᱟᱞᱤ ᱛᱷᱮᱠᱮ ᱦᱮᱸ ᱛᱚᱵᱮ ᱛᱚᱵᱮ ᱱᱤᱛᱚᱜ ᱯᱨᱚᱛᱷᱚᱢ ᱠᱷᱚᱱᱟᱜ ᱫᱚ ᱢᱤᱫᱴᱮᱱ ᱡᱤᱱᱤᱥ ᱧᱮᱞ ᱧᱟᱢᱟᱼᱟ ᱡᱩᱫᱤ ᱟᱵᱚᱣᱟᱜ ᱥᱟᱶᱛᱟ ᱨᱮ ᱟᱢ ᱱᱤᱡᱮ ᱛᱷᱮᱠᱮ ᱡᱩᱫᱤᱢ ᱠᱟᱹᱢᱤᱢ ᱢᱮᱱ ᱡᱚᱝ ᱠᱟᱱᱟ ᱛᱚ ᱱᱟᱭᱤᱱᱴᱤ ᱯᱟᱨᱥᱮᱱ ᱡᱷᱚᱛᱚ ᱫᱚ ᱵᱟᱹᱧ ᱞᱟᱹᱭᱟ ᱱᱟᱭᱤᱱᱴᱤ ᱯᱟᱨᱥᱮᱱᱴ ᱦᱩᱭᱩᱜᱚᱜ ᱠᱟᱱᱟ ᱯᱷᱟᱭᱱᱟᱱᱥᱤᱭᱟᱞ ᱨᱮᱱᱟᱜ ᱯᱨᱚᱵᱞᱮᱢ, ᱛᱚᱠᱷᱚᱱ ᱡᱩᱫᱤ ᱤᱧᱴᱷᱮᱱ ᱡᱩᱫᱤ ᱴᱟᱠᱟ ᱯᱚᱭᱥᱟ ᱡᱩᱫᱤ ᱵᱷᱟᱹᱜᱤ ᱞᱮᱠᱟ ᱛᱟᱦᱮᱸ ᱠᱚᱜ ᱵᱟᱝ ᱱᱤᱛ ᱫᱷᱟᱹᱵᱤᱡ ᱛᱮᱦᱚᱸ ᱠᱤᱱᱛᱩ ᱤᱧ ᱫᱚᱧ ᱚᱱᱟ ᱫᱩᱧ ᱪᱟᱞᱟᱣ ᱟᱹᱜᱩ ᱠᱮᱭᱟ ᱥᱮᱧ ᱪ ᱪᱟᱞᱟᱣ ᱠᱮᱭᱟ ᱥᱮ ᱤᱧ ᱦᱚᱸ ᱟᱨᱦᱚᱸ ᱢᱤᱫᱴᱮᱱ ᱚᱱᱠᱟᱱᱟᱜ ᱡᱟᱭᱜᱟ ᱨᱮᱧ ᱪᱟᱞᱟᱣ ᱠᱚᱜᱼᱟ, ᱡᱟᱦᱟᱸ ᱫᱚ ᱱᱤᱛᱚᱜ ᱥᱚᱨᱠᱟᱨ ᱢᱟ ᱯᱟᱦᱴᱟ ᱥᱮᱫ ᱠᱷᱚᱱᱟᱜ ᱠᱩᱞ ᱨᱮ ᱠᱚᱞᱮᱡᱽ ᱨᱮ ᱱᱚᱣᱟ ᱠᱚ ᱪᱟᱞᱟᱜ ᱠᱟᱱᱟ ᱤᱧ ᱦᱚᱧ ᱠᱚᱨᱟᱣ ᱫᱟᱲᱮ ᱠᱮᱭᱟ ᱛᱚᱠᱷᱚᱱ ᱫᱚ ᱦᱮᱸ ᱟᱫᱚ ᱩᱱ ᱚᱠᱛᱚ ᱠᱷᱚᱱ ᱜᱮ ᱱᱚᱣᱟ ᱜᱮ ᱚᱵᱷᱤᱜᱚᱛᱟ ᱦᱩᱭᱱᱟ ᱡᱮ ᱵᱟᱝ ᱱᱚᱣᱟ ᱠᱚᱫᱚ ᱱᱤᱡᱮ ᱴᱷᱮᱱ ᱵᱟᱝ ᱛᱟᱦᱮᱸ ᱞᱮᱱᱠᱷᱟᱱ ᱫᱚ ᱱᱤᱡᱮ ᱫᱚ ᱱᱤᱡᱮ ᱛᱮᱫᱚ ᱠᱩᱠᱢᱩ ᱫᱚ ᱵᱟᱭ ᱜᱟᱱᱚᱜᱼᱟ ᱟᱨ ᱥᱮᱭ ᱥᱚᱢᱚᱭ ᱟᱹᱭᱩᱨ ᱠᱚᱦᱚᱸ ᱮᱢᱚᱱ ᱠᱚ ᱛᱟᱦᱮᱸ ᱞᱮᱱᱟ
ᱦᱮᱸ
ᱡᱮ ᱞᱮᱠᱟ ᱮᱢᱚᱱ ᱠᱚ ᱛᱟᱦᱮᱸ ᱠᱟᱱᱟ ᱵᱟᱝ ᱟᱹᱭᱩᱨ ᱟᱹᱭᱩᱨ ᱛᱮᱠᱚ ᱟᱹᱭᱩᱨ ᱟᱫ ᱟᱠᱟᱫ ᱞᱮᱭᱟ
ᱦᱮᱸ᱾
ᱠᱟᱨᱚᱱ ᱚᱞᱯᱚ ᱯᱩᱭᱥᱟᱹ ᱛᱚᱠᱷᱚᱱ ᱡᱟᱦᱟᱸ ᱜᱮ ᱮᱰᱢᱤᱥᱚᱱ ᱦᱩᱭᱩᱜ ᱠᱟᱱᱟ ᱮᱰᱢᱤᱥᱚᱱ ᱯᱩᱭᱥᱟ ᱛᱟᱦᱮᱱ ᱛᱟᱦᱮᱫᱼᱼ ᱛᱟᱦᱮ ᱚᱠᱟ ᱫᱚ ᱵᱳᱨᱰ ᱨᱮ ᱵᱟᱝ ᱥᱮᱴᱮᱨᱚᱜ ᱠᱟᱱ ᱛᱟᱦᱮᱱ ᱦᱮᱸ ᱮᱠᱡᱟᱢ ᱫᱚ ᱴᱷᱤᱠ ᱠᱚ ᱮᱢᱫᱟ᱾ ᱤᱭᱟᱹ ᱠᱚ ᱜᱤᱫᱽᱨᱟᱹ ᱠᱚ ᱢᱮᱱᱠᱷᱟᱱ ᱵᱤᱱᱤᱰ ᱵᱟᱝᱠᱚ ᱮᱢ ᱫᱟᱲᱮᱭᱟᱜ ᱠᱟᱱᱟ ᱦᱮᱸ ᱵᱤᱱᱤᱰ ᱠᱚᱼᱼ ᱵᱟᱠᱚ ᱮᱢ ᱮᱫᱟ ᱢᱮᱱᱠᱷᱟᱱ ᱢᱟᱨᱥᱤᱴ ᱵᱟᱠᱚ ᱧᱟᱢᱫᱟ ᱦᱮᱜ ᱱᱮᱝᱠᱟ ᱚᱵᱚᱥᱛᱟ᱾
ᱦᱮᱸᱻ ᱛᱟᱦᱚᱞᱮ ᱵᱷᱟᱜᱮ ᱟᱱᱟᱴ ᱠᱚ ᱛᱟᱦᱮᱸ ᱠᱟᱱᱟ ᱱᱮᱛᱟᱨ ᱛ ᱠᱤᱪᱷᱩ ᱫᱚ ᱟᱹᱰᱤᱴᱟ ᱥᱚᱞᱦᱮ ᱦᱮᱡ ᱟᱠᱟᱱᱟ ᱚᱱᱟ ᱟᱱᱟᱴ ᱠᱚᱫᱚ᱾
ᱦᱮᱸ ᱱᱚᱶᱟ ᱠᱚᱫᱚ ᱥᱚᱞᱦᱮ ᱦᱮᱡ ᱟᱠᱟᱱᱟ ᱮᱠᱷᱚᱱ ᱫᱚᱠᱚ ᱧᱮᱞ ᱮᱫᱟ ᱥᱮᱮ ᱠᱚᱢ ᱵᱮᱥᱤ᱾
ᱦᱮᱸ ᱦᱮᱸ ᱦᱮᱸ
ᱪᱤᱱᱛᱟᱹ ᱦᱚᱸ ᱛᱟᱦᱮᱸ ᱠᱟᱱᱟ ᱡᱮ ᱵᱚᱠᱚᱧ ᱦᱚᱸ ᱱᱚᱣᱟ ᱥᱟᱱᱛᱟᱞᱤ ᱢᱟᱫᱽᱫᱷᱚᱢ ᱛᱮᱜᱮᱧ ᱯᱟᱲᱦᱟᱣ ᱦᱚᱪᱚ ᱭᱮᱭᱟ ᱠᱤᱱᱛᱩᱼᱼ
ᱦᱮᱸ
ᱦᱩᱫᱤᱥ ᱜᱮᱟᱱ ᱵᱟᱝ ᱦ ᱛ ᱛᱟᱭᱟ ᱥᱮ ᱤᱧ ᱵᱧ ᱵᱩᱡᱟᱹᱣ ᱦᱚᱪᱚ ᱫᱟᱲᱮ ᱟᱫᱮᱭᱟ᱾
ᱦᱮᱸ
ᱵᱟᱹᱜᱤ ᱠᱮᱫ ᱟᱨ ᱵᱟᱠᱷᱟᱱ ᱫᱚ ᱤᱪᱪᱷᱟᱹ ᱛᱟᱦᱮᱸ ᱠᱟᱱᱟ ᱡᱮ ᱟᱵᱚ ᱡᱟᱱᱟᱢ ᱟᱦᱟᱝ ᱛᱮᱜᱮᱼᱼ
ᱦᱩᱸ ᱦᱮᱸᱻ ᱮ ᱞᱟᱦᱟ ᱠᱷᱚᱱ ᱫᱚ ᱵᱟᱝᱼᱼ
ᱜᱨᱮᱡᱩᱭᱮᱴ ᱮ ᱠᱚᱢᱯᱞᱤᱴ ᱠᱮᱫᱟᱭ ᱵᱤ. ᱵᱤᱭ ᱮ ᱮ ᱠᱚᱢᱯᱞᱤᱴ ᱠᱮᱫᱟᱟᱭ᱾
ᱦᱮᱸ
ᱤᱧᱦ ᱞᱟᱦᱟ ᱠᱷᱚᱱ ᱫᱚ ᱵᱟᱝ ᱛᱟᱦᱮᱸ ᱠᱟᱱᱟ ᱤᱧ ᱦᱚ ᱠᱚᱞᱮᱡ ᱠᱷᱚᱱᱜᱤᱧ ᱮᱛᱚᱦᱚᱵ ᱠᱮᱫᱟ᱾ ᱡᱮ ᱵᱟᱝᱢᱟ ᱚᱲᱟᱜ ᱠᱷᱚᱱ ᱠᱚ ᱞᱟᱹᱭᱟ ᱛᱟᱦᱚᱞᱮ ᱥᱮᱼᱼ ᱯᱟᱲᱦᱟᱜ ᱠᱟᱱᱟᱚᱱᱟᱦ ᱟᱵᱚᱣᱟᱜ ᱞᱟᱠᱪᱟᱨ ᱦᱚᱸᱚᱢ ᱵᱟᱲᱟᱭ ᱧᱟᱢ ᱫᱟᱲᱮᱭᱟᱜᱼᱟ᱾ ᱥᱟᱶᱛᱮ ᱡᱩᱫᱤ ᱦᱟᱯᱮᱱ ᱫᱤᱱ ᱡᱩᱫᱤᱢ ᱯᱟᱲᱦᱟᱣ ᱫᱟᱲᱮ ᱭᱟᱜ ᱠᱷᱟᱱ ᱫᱚᱼᱼ ᱦᱟᱵᱮᱱ ᱫᱚ ᱪᱩᱠᱨᱤ ᱱᱚᱠᱨᱤ ᱦᱚᱸ ᱦᱩᱭᱩᱜᱼᱟ᱾ ᱟᱫᱚ ᱠᱚᱞᱮᱡᱽ ᱠᱷᱚᱱᱜᱮ ᱯᱟᱲᱦᱟᱣ ᱫᱚ ᱮᱛᱚᱦᱚᱵ ᱦᱩᱭᱱᱟ ᱚᱱᱟ ᱞᱟᱦᱟ ᱫᱚ ᱵᱟᱠᱷᱟᱱ ᱥᱟᱱᱛᱟᱲᱤ ᱛᱮᱫᱚᱚᱱᱠᱟ ᱞᱮᱠᱟ ᱵᱟᱝ ᱯᱲᱦ ᱦᱩᱭᱩᱜ ᱠᱟᱱ ᱛᱟᱦᱮᱸᱜ ᱱ ᱫᱚ ᱵᱟᱝ ᱛᱮᱫᱚ ᱯᱟᱲᱦ ᱦᱩᱭᱩᱜ ᱠᱟᱱ ᱛᱟᱦᱮᱸᱜᱼᱼ
ᱟᱫᱚ ᱚᱱᱮ ᱡᱮ ᱥᱩᱚᱢᱚᱭ ᱥᱚᱝ ᱥᱛᱷᱟ ᱨᱮ ᱛᱟᱦᱮᱸ ᱦᱩᱭ ᱞᱮᱱᱟ ᱩᱱ ᱥᱩᱚᱢᱚᱭ ᱦᱚᱸᱜᱼᱚᱭ ᱱᱚᱣᱟ ᱢᱟᱱᱼᱼ ᱠᱚᱨ ᱠᱚᱞᱮᱡᱽ ᱢᱮᱢᱳᱟᱨᱤ ᱠᱚᱞᱮᱡᱽ ᱛᱟᱨᱯᱚᱨᱮ ᱥᱤᱝᱜᱩᱨ, ᱠᱚᱞᱮᱡᱽ, ᱡᱟᱦᱟᱸ ᱮᱡ. ᱳ. ᱰᱤ ᱠᱟᱱᱟ ᱠᱚ ᱱᱩᱠᱩ ᱥᱚᱸᱜᱮ ᱫᱚ ᱵᱟᱹᱜᱤ ᱞᱮᱠᱟ ᱩᱯᱨᱩᱢ ᱠᱚᱫᱚ ᱢᱮᱱᱟᱜᱼᱟ᱾
ᱦᱸ
ᱤᱭᱟᱹ ᱥᱤᱝᱜᱩᱨ ᱠᱚᱞᱮᱡᱽ ᱨᱮ ᱱᱤᱛᱚᱜ ᱡᱟᱦᱟᱸᱭ ᱢᱮᱱᱟᱭ ᱠᱟᱫᱮ ᱠᱩᱧᱡᱩ ᱜᱚᱝᱠᱮᱼᱼ ᱟᱸᱡᱚᱢ ᱠᱟᱫ ᱛᱟᱭᱢ ᱥᱮ ᱧᱩᱛᱩᱢ?
ᱦᱮᱸ ᱦᱮᱸ ᱡᱚᱢ ᱧᱩᱛᱩᱢ ᱫᱚ ᱟᱸᱡᱚᱢ ᱟᱡᱚᱢᱤᱧ ᱫᱤᱥᱟᱹᱭᱮᱫᱼᱟ᱾
ᱜᱚᱝᱠᱮ ᱢᱟᱱᱮ ᱪᱮᱫ ᱤᱧ ᱢᱮᱱᱟ?
ᱧᱩᱛᱩᱢᱤᱧ ᱦᱤᱧᱮᱫ ᱛᱟᱭᱟ ᱦ ᱟᱯᱮ ᱥᱨᱤᱼᱼ ᱥᱨᱤᱯᱚᱛᱤ ᱴᱩᱰᱩ ᱦ ᱥᱨᱤᱯᱚᱛᱤ ᱴᱩᱰᱩᱣᱟᱜᱼᱼ ᱡᱟᱦᱟᱸ ᱜᱚᱝᱠᱮ ᱭᱟᱜ ᱡᱟᱦᱟᱸ ᱤᱭᱟᱹ ᱠᱟᱱ ᱛᱟᱭᱼᱟ ᱵᱟᱝ ᱩᱱᱤᱭᱟᱜ ᱦᱚᱸ ᱱ ᱯᱩᱡᱟᱹ ᱜᱚᱢᱠᱮᱭᱟᱜ ᱥᱮᱢ ᱠᱟᱱᱟ᱾ ᱦᱮᱸ ᱛᱚᱵᱮ ᱠᱩᱧᱡᱩ ᱜᱚᱢᱠᱮ ᱫᱚ ᱠᱳᱱᱳ ᱮᱣᱟᱨᱰ ᱵᱟᱭ ᱧᱟᱢ ᱠᱟᱫᱫᱟ
ᱦᱮᱸ
ᱨᱟᱥᱥᱤᱯᱤ ᱜᱚᱝᱠ ᱡ ᱡᱟᱦᱟᱸ ᱢᱤᱫᱴᱮᱱ ᱮᱣᱟᱨᱰ ᱮ ᱧᱟᱢ ᱟᱠᱟᱫᱟᱭ ᱮᱱᱠᱷᱟᱱ ᱱᱩᱠᱤᱱ ᱫᱚ ᱮᱠᱤ ᱢᱤᱫᱴᱮᱱ ᱤᱭᱟᱹᱨ ᱨᱮᱱ ᱠᱟᱱᱟ ᱠᱤᱱ ᱮᱠᱤ ᱠᱳᱣᱟᱞᱤᱴᱤ ᱦᱚᱲ ᱠᱟᱱᱟ ᱠᱤᱱ ᱱᱩᱠᱤᱱ ᱫᱚ᱾
ᱦᱮᱸ ᱩᱱᱠᱩ ᱡᱟᱦᱟᱸᱭ ᱱᱤᱛᱚᱜ ᱚᱰᱮᱸ ᱵᱟᱸᱠᱩᱲᱟ ᱤᱭᱩᱱᱤᱵᱷᱟᱨᱥᱤᱴᱤ ᱨᱮᱱ ᱡᱟᱦᱟᱸ ᱜᱚᱢᱠᱮ ᱠᱚ ᱢᱮᱱᱟᱜ ᱠᱚᱣᱟ ᱢᱟᱱᱮ ᱚᱧᱡᱚᱱ ᱜᱚᱢᱠᱮᱼᱼ ᱠᱚᱴᱷᱤᱠ ᱜᱚᱢᱠᱮ ᱟᱥᱤᱨᱵᱟᱫᱽ ᱩᱱᱠᱩ ᱠᱚᱫᱚ ᱞᱟᱹᱭᱟᱠᱚ ᱵᱟᱝ ᱢᱤᱫ ᱥ ᱛᱮᱠᱚ ᱜᱨᱮᱡᱩᱭᱮᱥᱚᱱ ᱫᱚᱠᱚ ᱠᱚᱨᱟᱣ ᱟᱠᱟᱫᱼᱟ᱾
ᱦᱩᱸ᱾ ᱜᱟᱛᱮ ᱠᱟᱱᱟ ᱦᱮᱸ ᱱᱚᱣᱟ ᱞᱟᱦᱟᱵᱟᱨ, ᱦᱮᱸ ᱜᱚᱢᱠᱮ ᱞᱟᱹᱭ ᱢᱮ᱾
ᱦᱮᱸ ᱜᱚᱝᱠᱮ ᱞᱟᱹᱭ ᱢᱮ᱾
ᱦᱩᱸ ᱞᱟᱦᱟ ᱵᱟᱨᱦᱚᱸᱛᱚ ᱱᱩᱭ ᱥᱨᱤᱯᱚᱛᱤ ᱩᱱᱤ ᱥᱤᱨᱤᱯᱚᱛᱤ ᱜᱚᱢᱠᱮ ᱱᱚᱸᱰᱮ ᱦᱮᱡ ᱞᱮᱱ ᱛᱟᱸᱦᱮ ᱮ ᱵᱷᱟᱭᱵᱟ ᱦᱟᱛᱟᱣ᱾ ᱟᱫᱚ ᱱᱚᱝᱠᱟ ᱞᱮᱠᱟ ᱩᱯᱨᱩᱢ ᱠᱚᱫᱚ ᱦᱩᱭ ᱠᱟᱱᱟ ᱠᱟᱹᱴᱤᱡ ᱠᱟᱹᱴᱤᱡ ᱫᱚ᱾ ᱟᱹ ᱴᱷᱮᱱ ᱵᱷᱟᱜᱮ ᱜᱮ ᱢᱮᱥᱟᱜ ᱜᱮᱭᱟ ᱜᱚᱝᱠᱮ ᱦᱚᱸ᱾
ᱩᱱᱤ ᱥᱚᱸᱜᱮ ᱫᱚ ᱟᱡ ᱯᱚᱨᱡᱚᱱᱛᱚ ᱧᱟᱯᱟᱢ ᱫᱚ ᱵᱟᱝ ᱦᱩᱭ ᱠᱟᱱᱟ ᱦᱩᱭ ᱫᱚ, ᱛᱚᱵᱮ ᱡᱟᱦᱟᱸ ᱠᱚᱭ ᱠᱟᱹᱢᱤ ᱤᱫᱤᱭᱮᱫ ᱛᱟᱵᱚᱱᱟᱭ ᱟᱵᱚᱨᱮᱱ ᱥᱠᱟᱹᱯᱚᱛᱤ ᱜᱚᱝᱠᱮ ᱢᱟᱱᱮ ᱟᱹᱰᱤ ᱜᱚᱨᱚᱵᱟᱱ ᱠᱟᱛᱷᱟ ᱠᱟᱱᱟ᱾
ᱦᱮᱸ᱾
ᱥᱮ ᱟᱵᱩᱨᱟᱱ ᱫᱚ ᱜᱚᱝᱠᱮ ᱞᱟᱦᱟ ᱨᱮ ᱥᱮᱱ ᱠᱟᱛᱮᱜ ᱨᱮᱦᱚᱸ
ᱵᱟᱦᱨᱮ ᱫᱤᱥᱚᱢ ᱨᱮ ᱪᱟᱞᱟᱣ ᱠᱟᱛᱮᱜ ᱟᱵᱚᱣᱟᱜ ᱥᱟᱦᱮᱫ ᱪᱟᱨᱪᱟᱣ ᱦᱩᱸᱜ ᱟᱹᱰᱤ ᱜᱚᱨᱚᱵᱟᱱᱟᱝ ᱠᱟᱹᱢᱤ ᱠᱟᱱ ᱜᱮᱭᱟ᱾
ᱟᱢ ᱢᱟ ᱵᱟᱹᱧ ᱠᱩᱞᱤᱭᱮᱜ ᱢᱮ ᱛᱟᱦᱚᱞᱮ ᱟᱢᱟᱜ ᱫᱚ ᱱᱟᱥᱛᱟ ᱠᱚᱫᱚ ᱦᱩᱭ ᱠᱟᱱᱟ ᱥᱮ ᱵᱟᱝ ᱜᱚᱝᱠᱮ?
ᱚᱸᱜ ᱜᱚᱝᱠᱮ ᱟᱹᱣᱨᱤ ᱦᱩᱭᱩᱜᱼᱟ, ᱦᱚᱜ ᱦᱚᱞᱟ ᱚᱱᱛᱮ ᱩᱱ ᱠᱷᱚᱱ ᱨᱩᱣᱟᱹᱲ ᱦᱩᱭᱱᱟ ᱵᱩᱨᱩ ᱵᱚᱸᱜᱟ ᱧᱮᱞ ᱥᱮᱜ ᱠᱷᱚᱱᱟᱜ ᱟᱫᱚ ᱡᱟᱹᱯᱤᱜ ᱠᱚᱛᱮ ᱟᱹᱰᱤ ᱵᱤᱞᱚᱢ ᱢᱮᱱᱟᱜᱼᱟ, ᱟᱫᱚ ᱵᱤᱞᱚᱢ ᱠᱟᱛᱮᱜ ᱜᱮ ᱦᱚᱜᱼᱚᱭ ᱟᱞᱟᱝᱞᱟᱝ ᱜᱚᱞᱯᱷᱚᱜ ᱠᱟᱱᱟ᱾ ᱡᱟᱹᱯᱤᱫ ᱠᱷᱚᱱ ᱵᱮᱨᱮᱫ ᱦᱩᱭᱱᱟ ᱟᱹᱰᱤ ᱦᱚᱲᱢᱚ ᱞᱟᱸᱜᱟ ᱠᱚ ᱵᱩᱡᱷᱚᱜ ᱠᱟᱱᱟ ᱦᱚᱲᱢᱚ ᱛᱤ ᱡᱟᱸᱜᱟ ᱠᱚ᱾
ᱦᱳᱭ ᱟᱫᱚ ᱥᱤᱫᱤᱭᱟ ᱦᱚᱸᱜ ᱱᱤᱛᱚᱜ ᱵᱮᱨᱮᱜ ᱠᱟᱛᱮᱱ ᱠᱟᱹᱴᱤᱜ ᱯᱷᱮᱨᱥ ᱴᱨᱮᱥ ᱦᱩᱭ ᱠᱟᱛᱮᱜ ᱦᱩᱛᱩᱢ ᱥᱟᱯᱷᱟ ᱯᱷᱟᱹᱨᱤᱭᱟᱹ ᱠᱟᱛᱮᱜ ᱫᱚᱢ ᱫᱟᱠᱟ ᱡᱚᱢ ᱠᱟᱛᱮ ᱟᱨᱦᱚᱸ ᱵᱮᱥ ᱱᱟᱥᱛᱟ ᱵᱟᱲᱟ ᱠᱟᱛᱮ ᱟᱨᱦᱚᱸ ᱡᱤᱨᱟᱹᱜ ᱢᱮ ᱱᱟᱸᱦᱟᱜ ᱛᱟᱦᱚᱞᱮ ᱟᱹᱰᱤ ᱵᱮᱥᱮᱢ ᱵᱩᱡᱟᱹᱣᱟ᱾ ᱟᱨ ᱚᱱᱮ ᱡᱮᱢ ᱞᱟᱹᱭ ᱠᱮᱜᱼᱟ ᱡᱮ ᱟᱹᱰᱤ ᱫᱤᱱ ᱛᱟᱨᱟᱢ ᱵᱟᱨᱟ ᱵᱟᱝ ᱦᱩᱭ ᱠᱟᱱᱟ, ᱮᱵᱟᱨ ᱦᱚᱜᱼᱚᱭᱮᱢ ᱛᱟᱨᱟᱢ ᱠᱮᱫᱟ
ᱩᱸ ᱦᱩᱸᱜ᱾
ᱛᱚ ᱠᱚᱢ ᱵᱤᱥᱤ
ᱩᱱᱠᱴᱷᱮᱡ ᱠᱟᱹᱴᱤᱡ ᱨᱚᱲ ᱠᱚ ᱠᱟᱹᱴᱤᱡ ᱚᱸ ᱥᱟᱹᱜᱤᱧ ᱧᱚᱜᱼᱮᱢ ᱨᱚᱲᱮᱜᱼᱟ ᱯᱟᱞᱮᱱ ᱨᱚᱲ ᱠᱚ ᱠᱟᱹᱴᱤᱡ ᱵᱟᱝ ᱟᱸᱡᱚᱢ ᱧᱟᱢᱚᱜ ᱠᱟᱱᱟ᱾ ᱠᱟᱹᱴᱤᱡ ᱥᱳᱨ ᱧᱚᱜ ᱠᱷᱚᱱ ᱨᱚᱲ ᱧᱚᱜ ᱢᱮ᱾
ᱦᱮᱸ ᱱᱚᱜᱼᱚᱭ ᱛᱚ ᱠᱚᱢ ᱦᱩᱭᱩᱜ ᱠᱟᱱ ᱜᱮᱭᱟ ᱚᱝᱠᱟ ᱜᱮ ᱟᱫᱚ ᱰᱤᱥᱴᱟᱵ ᱜᱚᱫᱚᱜ ᱠᱟᱱ ᱜᱮᱭᱟ ᱮᱠᱮᱠ ᱥᱚᱢᱚᱭ ᱫᱚ᱾
ᱦᱩᱸᱻ
ᱤᱭᱟᱹ ᱱᱤᱡᱮ ᱚᱲᱟᱜ, ᱚᱲᱟᱜ ᱠᱚᱨᱮᱜ ᱜᱮᱯᱮ ᱪᱟᱥ ᱵᱟᱲᱟᱭ ᱜᱮᱭᱟ?
ᱦᱮᱸ ᱜᱚᱝᱠᱮ ᱚᱲᱟᱜ ᱠᱚᱨᱮᱜ ᱜᱮ ᱪᱩᱥ ᱴᱩᱠ ᱴᱟᱠ ᱪᱟᱥ ᱠᱚᱫᱚ ᱦᱳᱭ ᱵᱟᱲᱟᱜ ᱜᱮᱭᱟ᱾ ᱡᱟ ᱩᱰᱩᱡ ᱜᱮ᱾
ᱱᱚᱸᱰᱮ ᱦᱚᱸ ᱦᱚᱜ ᱚᱭ ᱚᱲᱟᱜ ᱠᱚᱨᱮᱜ ᱜᱮ ᱱᱤᱡᱮᱨᱟᱜ ᱫᱚ ᱡᱩᱢᱤ ᱡᱟᱜᱟ ᱠᱚᱫᱚ ᱪᱮᱫ ᱦᱚᱸ ᱵᱟᱹᱱᱩᱜ ᱟᱹᱱᱤᱡ᱾ ᱫᱳᱠᱳᱣᱟᱜ ᱜᱮ ᱮᱠᱷᱚᱱ ᱮᱸ ᱵᱷᱟᱜᱽ ᱪᱟᱹᱥᱤ ᱞᱮᱠᱟᱛᱮ ᱮᱠᱷᱮᱱ ᱫᱚ ᱪᱟᱥ ᱵᱟᱨᱟ ᱦᱩᱭᱩᱜ ᱠᱟᱱᱟ,
ᱦᱩᱸ᱾
ᱴᱷᱤᱠ ᱜᱮᱭᱟ?
ᱦᱩᱸ᱾ ᱟᱞᱮᱭᱟᱜ ᱦᱚᱸ ᱚᱝᱠᱟ ᱫᱚᱢᱮ ᱮᱠᱴᱟ ᱫᱚ ᱵᱟᱹᱱᱩᱜᱼᱟ ᱳᱭ ᱟᱨᱠᱤ ᱚᱲᱟᱜ ᱡᱚᱢ ᱞᱮᱠᱟ ᱜᱮ᱾ ᱪᱟᱥ ᱠᱚᱫᱚ ᱴᱩᱠ ᱴᱟᱠ ᱦᱩᱭᱩᱜ ᱜᱮᱭᱟ᱾ ᱟᱫᱚ ᱚᱝᱠᱟᱜᱮ ᱵᱟᱨᱚ ᱢᱟᱥ ᱪᱟᱥ ᱦᱳᱭᱳᱜ ᱜᱮᱭᱟ ᱫᱷᱚᱨᱚᱱ ᱥᱚᱢᱚᱡ ᱦᱚᱸ ᱫᱷᱚᱨᱚᱱ ᱦᱳᱲᱳ᱾ ᱟ ᱵᱚᱨᱥᱟ ᱥᱚᱢᱚᱡ ᱦᱚᱸ ᱱᱚᱜᱼᱚᱭ ᱵᱚᱨᱥᱟ ᱦᱳᱲᱳ ᱦᱚ ᱚ ᱠᱮᱱᱮᱞ ᱫᱟᱜ ᱠᱚ ᱧᱟᱢᱚᱜ ᱜᱮᱭᱟ ᱟᱫᱚ ᱚᱱᱟ ᱠᱷᱟᱛᱤᱨ ᱟᱫᱚ ᱪᱟᱥ ᱫᱚ ᱵᱟᱨᱚ ᱢᱟᱥ ᱜᱮ ᱦᱩᱭᱩᱜ ᱜᱮᱭᱟ ᱟᱫᱚ ᱚᱱᱟ ᱠᱷᱟᱛᱤᱨ ᱡᱚᱢ ᱛᱮᱫᱚ ᱵᱟᱝ ᱚᱥᱩᱵᱤᱫᱟ ᱦᱩᱭᱩᱜ ᱜᱮᱭᱟ
ᱟᱹᱰᱤ ᱫᱤᱱ ᱠᱷᱚᱱ ᱪᱟᱥ ᱠᱚ ᱵᱟᱹᱜᱤ ᱦᱩᱭ ᱠᱟᱱᱟ ᱵᱟᱵᱟ ᱡᱚᱠᱷᱚᱱᱮ ᱛᱟᱦᱮᱸ ᱞᱮᱱᱟᱭ ᱫᱟᱲᱮ ᱩᱱ ᱥᱚᱢᱟᱹᱭ ᱨᱮᱜᱮ ᱟᱞᱮᱠᱷᱚᱱ ᱦᱩᱰᱤᱧ ᱨᱤᱞᱮ ᱛᱟᱦᱮᱸ ᱠᱟᱱᱟ ᱛᱚᱠᱷᱚᱱ ᱠᱷᱚᱱ ᱜᱮ ᱪᱟᱥ ᱦᱩᱭᱩᱜ ᱠᱟᱱ ᱛᱟᱦᱮᱱᱟ ᱱᱤᱡᱮᱨᱟᱜ ᱡᱚᱢᱤ ᱡᱟᱭᱜᱟ ᱫᱚ ᱪᱮᱜ ᱦᱚᱸ ᱵᱟᱹᱱᱩᱜ ᱟᱹᱱᱤ ᱟᱱᱟ ᱪᱷᱟᱹᱛᱤᱠᱟᱜ ᱜᱮ ᱮᱸ ᱟᱫᱚ ᱢᱟᱡᱮ ᱨᱮ ᱟᱹᱰᱤ ᱵᱚᱪᱷᱚᱨ ᱢᱟᱱᱮ ᱵᱟᱫ ᱠᱟᱱᱟ ᱵᱚᱪᱷᱚᱨ ᱵᱟᱫ ᱠᱟᱱ ᱠᱷᱟᱱ ᱟᱫᱚᱧ ᱢᱚᱱᱮᱫᱤ ᱡᱮ ᱵᱟᱝ ᱱᱚᱣᱟ ᱥᱟᱶ ᱥᱟᱶᱛᱮ ᱱᱚᱣᱟ ᱵᱮᱵᱽᱥᱟ ᱥᱟᱶ ᱥᱟᱶᱛᱮ ᱱᱚᱣᱟ ᱟᱵᱳᱣᱟᱜ ᱪᱟᱥ ᱟᱵᱟᱫ ᱦᱚᱸ ᱱᱚᱣᱟ ᱯᱟᱥᱮᱡ ᱠᱚᱨᱟᱣ ᱞᱮᱠᱷᱟᱱ ᱮᱸ ᱵᱷᱟᱹᱜᱤᱜᱼᱟ ᱠᱤᱪᱷᱩᱱᱟ ᱦᱳᱞᱮᱣ ᱢᱤᱫᱴᱮᱱ ᱯᱷᱤᱱᱟᱱᱥᱤᱭᱟᱞ ᱜᱚᱲᱚ ᱧᱟᱢ ᱫᱟᱲᱮᱭᱟᱜᱼᱟ
ᱦᱮᱸ ᱦᱮᱸ ᱠᱟᱹᱴᱤᱡ ᱫᱚ ᱵᱷᱟᱜᱤ ᱜᱚᱲᱚ ᱧᱟᱢᱚᱜᱼᱟ
ᱟᱫᱚ ᱱᱚᱣᱟ ᱠᱚ ᱪᱤᱱᱛᱟᱹ ᱵᱷᱟᱵᱱᱟ ᱠᱟᱛᱮᱜ ᱜᱮ ᱦᱩᱫᱤᱥ ᱠᱟᱛᱮᱜ ᱜᱮ ᱟᱨᱦᱚᱸ
ᱦᱩᱸ
ᱱᱤᱭᱟᱹ ᱵᱟᱨᱜᱮ ᱟᱨᱦᱚᱧ ᱪᱷᱩᱴᱟᱹᱣ ᱜᱚᱫ ᱠᱟᱱᱟ ᱱᱟᱦᱟᱜ ᱱᱚᱣᱟ ᱪᱟᱥ ᱟᱵᱟᱫᱽ ᱨᱮ ᱟᱫᱚ ᱢᱚᱱᱮᱭᱮᱫᱟᱹᱧ ᱡᱮ ᱳᱭ ᱛᱚ ᱱᱚᱣᱟ ᱫᱚ ᱟᱫᱚ ᱵᱟᱹᱧ ᱵᱟᱹᱜᱤᱭᱟ ᱟᱫᱚ ᱱᱚᱣᱟ ᱟᱵᱚ ᱦᱳᱲᱳ ᱥᱟᱶ ᱥᱟᱶ ᱛᱮᱦᱚᱸ ᱢᱤᱫᱴᱮᱱᱻ ᱠᱟᱢᱯᱟᱱᱤ ᱨᱮ ᱡᱚᱯᱲᱟᱣ ᱢᱤᱱᱟᱧᱟ ᱠᱟᱢᱯᱟᱱᱤ ᱡᱚᱯᱲᱟᱣ ᱵᱚᱞᱛᱮ ᱤᱧ ᱟᱨ ᱢᱤᱫᱴᱮᱱ ᱜᱟᱛᱮ ᱠᱚᱲᱟ ᱩᱱᱤ ᱦᱚᱸ ᱪᱷᱟᱹᱛᱤᱠ ᱠᱟᱱ ᱜᱮᱭᱟᱭ ᱢᱟᱱᱮ ᱟᱹᱞᱤᱧ ᱵᱟᱱᱟᱨ-ᱵᱟᱱᱟ ᱦᱚᱲ ᱢᱤᱞᱮ ᱜᱮ ᱢᱤᱫᱴᱮᱱ ᱠᱟᱢᱯᱟᱱᱤ ᱞᱤᱧ ᱵᱮᱱᱟᱣ ᱨᱟᱠᱟᱵ ᱟᱠᱟᱫᱟ ᱡᱟᱦᱟᱸ ᱫᱚ ᱯᱷᱟᱨᱢᱟᱥ ᱯᱨᱩᱰᱤᱭᱩᱥᱟᱨ ᱠᱟᱢᱯᱟᱱᱤ ᱠᱟᱱᱟ ᱚᱱᱟ ᱨᱮᱱᱟᱜ ᱠᱟᱹᱢᱤ ᱫᱚ ᱱᱚᱣᱟ ᱦᱩᱭᱩᱜ ᱠᱟᱱᱟ ᱡᱮ ᱪᱟᱹᱥᱤ ᱵᱟᱹᱥᱤ ᱠᱚ ᱡᱟᱦᱟᱸ ᱜᱮᱠᱚ ᱪᱟᱥ ᱟᱵᱟᱫᱟ ᱦᱩᱭ ᱫᱟᱲᱮᱭᱟᱜ ᱟᱞᱩ ᱦᱩᱭ ᱫᱟᱲᱮᱭᱟᱜ ᱥᱚᱵᱡᱤ ᱦᱩᱭ ᱫᱟᱲᱮ ᱜᱩᱦᱩᱢ ᱦᱩᱭ ᱫᱟᱲᱮᱭᱟᱜ ᱯᱮᱸᱭᱟᱡ ᱦᱮᱸ ᱦᱩᱲᱩ ᱡᱟᱦᱟᱸ ᱜᱮᱠᱚ ᱪᱟᱥ ᱟᱵᱟᱫᱟ ᱱᱩᱝᱠᱩ ᱡᱮᱢᱚᱱ ᱥᱚᱴᱷᱤᱠ ᱢᱟᱨᱠᱮᱴ ᱨᱮᱱᱟᱜ ᱨᱮᱴ ᱠᱚ ᱧᱟᱢ ᱢᱟ
ᱠᱚ ᱧᱟᱢ ᱢᱟ ᱦᱮᱸ
ᱱᱚᱣᱟ ᱨᱮᱭᱟᱜ ᱫᱟᱭᱤᱛᱛᱚ ᱫᱚ ᱟᱹᱞᱤᱧᱟᱜ
ᱦᱩᱸ ᱚᱱᱟ ᱦᱚᱸ ᱟᱹᱰᱤ ᱵᱷᱟᱹᱜᱤ ᱠᱟᱹᱢᱤ ᱠᱟᱱᱟ ᱦᱩᱸ
ᱟᱫᱚ ᱱᱤᱛᱚᱜ ᱫᱚ ᱢᱮᱱ ᱯᱷᱳᱠᱟᱥ